ᱦᱮᱞᱳ ᱾
ᱦᱮ ᱥᱮᱛᱟᱜ ᱡᱚᱦᱟᱨ ᱾
ᱟᱨ ᱥᱮᱛᱟᱜ ᱡᱚᱦᱟᱨ ᱜᱚᱝᱠᱮ ᱾
ᱚ᱾
ᱛᱚᱵᱮ ᱪᱮᱫ ᱞᱮᱠᱟ ᱪᱚᱝ?
ᱵᱮᱥ ᱵᱟᱲᱟ ᱜᱮ ᱱᱟᱦᱟᱜ ᱡᱤᱣᱤ ᱡᱟᱹᱛᱤ ᱠᱚᱫᱚ ᱟᱞᱮ ᱫᱚ, ᱟᱯᱮᱜᱮ ᱪᱮᱫᱞᱮᱠᱟ?
ᱦᱩ ᱟᱞᱮ ᱦᱚᱸ ᱱᱟᱦᱟᱜ ᱱᱟᱯᱟᱭ ᱜᱮ ᱱᱮᱝᱠᱟ ᱛᱟᱦᱮᱸ ᱞᱮᱱ ᱠᱷᱟᱡ ᱵᱩᱜᱤ ᱠᱟᱛᱷᱟ ᱾
ᱚ ᱟᱪᱪᱷᱟ ᱟᱪᱪᱷᱟ ᱴᱷᱤᱠ ᱾
ᱛᱚᱵᱮ ᱜᱚᱢᱠᱮ ᱱᱚᱜᱼᱚᱭ ᱩᱸ ᱡᱮ ᱦᱩᱰᱤᱧ ᱦᱩᱰᱤᱧ ᱜᱤᱫᱽᱨᱟᱹ ᱠᱷᱚᱱ ᱦᱟᱺᱰᱤ ᱯᱟᱹᱣᱨᱟᱹ ᱠᱚ ᱧᱩᱭᱮᱜ ᱠᱟᱱ ᱱᱚᱜ ᱪᱤᱠᱟᱛᱮᱵᱚᱱ ᱰᱟᱱᱴᱟᱣ ᱠᱮᱠᱚᱣᱟ ᱥᱮ ᱪᱤᱠᱟᱛᱮᱠᱚ ᱰᱟᱱᱴᱟᱣ ᱠᱟᱜᱼᱟ ᱚᱱᱟ ᱛᱷᱚᱲᱟ ᱜᱟᱱ ᱞᱟᱝ ᱜᱟᱞᱢᱟᱨᱟᱣ ᱞᱮᱠᱷᱟᱡ ᱢᱚᱸᱡᱽ ᱦᱩᱭ ᱠᱚᱜᱼᱟ ᱥᱮ ᱪᱮᱫ?
ᱦᱳᱭ ᱦᱳᱭ ᱦᱳᱭ ᱟᱹᱰᱤ ᱢᱚᱡᱽ ᱟᱹᱰᱤ ᱢᱚᱡᱽ ᱠᱟᱛᱷᱟ ᱠᱟᱱᱟ ᱾
ᱟᱫᱚᱻ ᱛᱚᱵᱮ ᱴᱷᱤᱠ ᱜᱮᱭᱟ ᱤᱧᱤᱧ ᱞᱟᱹᱭᱮᱫ ᱛᱟᱞᱟᱝᱟ ᱟᱵᱚ ᱟᱵᱚ ᱦᱚᱲ ᱥᱚᱢᱟᱡᱽ ᱨᱮ ᱮᱸᱫ ᱱᱚᱜᱼᱚᱱᱟ ᱜᱤᱫᱟᱹᱨ ᱯᱤᱫᱟᱹᱨ ᱛᱷᱚᱲᱟ ᱰᱷᱤᱞᱟᱹᱣ ᱠᱚ ᱚᱞᱚᱜ ᱯᱟᱲᱦᱟᱣ ᱵᱟᱝ ᱵᱟᱝ ᱪᱮᱫ ᱦᱚᱪᱚ ᱠᱚ ᱥᱮ ᱵᱟᱵᱩᱱ ᱮ ᱟᱹᱠᱤᱞ ᱫᱟᱲᱮᱭᱟᱠᱚ ᱠᱟᱱᱟ ᱫᱚᱥᱟᱨ ᱛᱮ ᱦᱟᱺᱰᱤ ᱯᱟᱹᱣᱨᱟᱹ ᱪᱩᱴᱤ ᱛᱷᱟᱢᱟᱠᱨ ᱨᱮ ᱠᱚ ᱪᱟᱞᱟᱜ ᱠᱟᱱ ᱛᱟᱵᱚᱱᱟ ᱚᱱᱠᱟᱛᱮ ᱟᱹᱰᱤ ᱜᱟᱱ ᱜᱤᱫᱽᱨᱟᱹ ᱠᱚ ᱵᱟᱹᱲᱤᱡᱚᱜ ᱠᱟᱱ ᱛᱟᱵᱚᱱᱟ ᱟᱫᱚ ᱱᱚᱣᱟ ᱨᱮᱭᱟᱜ ᱫᱚ ᱢᱤᱫᱼᱼ ᱢᱤᱫᱴᱮᱱ ᱱᱚᱣᱟ ᱜᱮ ᱟ ᱠᱟᱨᱚᱱᱤᱧ ᱢᱮᱛᱟᱣᱟᱜᱼᱟ ᱡᱮ ᱟᱵᱚ ᱥᱚᱢᱟᱡᱽ ᱨᱮ ᱱᱤᱛ ᱦᱚᱸ ᱟ ᱦᱟᱺᱰᱤ ᱨᱮᱭᱟᱜ ᱟᱸ ᱵᱮᱵᱚᱦᱟᱨ ᱵᱟᱵᱩᱱ ᱪᱮᱫ ᱟᱠᱟᱫᱟ ᱢᱚᱸᱡᱽ ᱛᱮ ᱵᱟᱵᱩᱱ ᱵᱟᱰᱟᱭ ᱟᱠᱟᱫᱟ ᱪᱮᱫ ᱞᱮᱠᱟ ᱵᱮᱵᱚᱦᱟᱨ ᱞᱮᱠᱷᱟᱱ ᱢᱚᱸᱡᱽ ᱛᱟᱦᱮᱱᱟ ᱵᱟᱝ ᱛᱟᱦᱮᱱᱟ ᱚᱱᱟ ᱠᱚ ᱡᱤᱱᱤᱥ ᱨᱮ ᱵᱟᱰᱟᱭ ᱛᱷᱚᱲᱟ ᱠᱚᱢᱟᱣ ᱜᱮᱛᱟ ᱵᱚᱱᱟ ᱟᱨ ᱡᱟᱨ ᱛᱮ ᱦᱟᱺᱰᱤ ᱧᱩ ᱛᱮᱜᱮ ᱜᱚᱜᱚᱼᱵᱟᱵᱟ ᱦᱚᱸᱵᱚᱱ ᱵᱩᱞᱩᱜ ᱠᱟᱱᱟ ᱜᱤᱫᱟᱹᱨᱼ ᱯᱤᱫᱟᱹᱨ ᱵᱚᱱ ᱰᱷᱤᱞᱟᱹᱣᱮᱫ ᱠᱚᱣᱟ ᱜᱤᱫᱟᱹᱨ ᱯᱤᱫᱟᱹᱨ ᱟᱠᱚ ᱞᱮᱠᱟ ᱠᱚ ᱪᱟᱞᱟᱜ ᱠᱟᱱᱟ ᱟᱠᱚ ᱞᱮᱠᱟ ᱠᱚ ᱫᱟᱲᱟᱱ ᱠᱟᱱᱟ ᱚᱠᱚᱭ ᱧᱩ ᱪᱮᱫ ᱫᱟᱭ ᱡᱚᱢ ᱪᱮᱫ ᱫᱟᱭ ᱟᱨ ᱚᱱᱠᱟ ᱞᱮᱠᱟᱛᱮ ᱤᱥᱠᱩᱞ ᱠᱚ ᱵᱟᱹᱜᱤᱭ ᱫᱟᱠᱚ ᱠᱚ ᱟᱨ ᱛᱟᱭᱚᱢ ᱛᱮ ᱪᱮᱫ ᱦᱩᱭᱩᱜ ᱠᱟᱱᱟ ᱟᱸ ᱩᱱᱠᱩ ᱫᱚ ᱡᱟᱴᱟᱞ ᱯᱚᱴᱟᱞ ᱠᱚ ᱛᱟᱦᱮᱱ ᱠᱟᱱᱟ ᱟᱹᱠᱤᱞ ᱵᱟᱠᱚ ᱧᱟᱢ ᱫᱟ ᱥᱤᱠᱠᱷᱤᱛᱚ ᱵᱟᱠᱚ ᱧᱟᱢ ᱮᱫᱟ।
ᱚᱱᱟᱜᱮ ᱢᱤᱫᱴᱮᱱ ᱠᱷᱚᱛᱤ ᱦᱩᱭᱩᱜ ᱠᱟᱱᱟ ᱟᱵᱚ ᱥᱚᱢᱟᱡᱽ ᱨᱮ
ᱮᱠᱟᱞ ᱮᱠᱟᱞ
ᱟᱢ ᱪᱮᱫ ᱞᱮᱠᱟᱢ ᱧᱮᱞ ᱩᱨᱩᱢ ᱫᱟ?
ᱚᱱᱟ ᱜᱮ ᱢᱩᱥᱠᱤᱞ ᱫᱚ ᱵᱩᱼᱼ
ᱧᱮᱞ ᱩᱨᱩᱢ ᱫᱟ
ᱦᱮᱸ ᱢᱩᱥᱠᱤᱞ ᱫᱚ ᱱᱚᱣᱟ ᱜᱮ ᱵᱩᱡᱷᱟᱹᱜ ᱠᱟᱱᱟ ᱤᱧᱦᱚᱸ ᱚᱱᱠᱟ ᱜᱤᱧ ᱧᱮᱞ ᱫᱟ ᱩᱸ ᱡᱮ ᱡᱮ ᱯᱞᱮᱱ ᱮᱱᱛᱮ ᱟᱵᱚ ᱦᱚᱲ ᱦᱚᱯᱚᱱ ᱢᱟ ᱡᱟᱜᱟ ᱡᱚᱢᱤ ᱛᱟᱦᱮᱱ ᱛᱩᱞᱩᱡ ᱦᱚᱛᱚᱨ ᱠᱟ ᱜᱤᱫᱽᱨᱟᱹ ᱫᱚ ᱟᱠᱚ ᱨᱮᱱ ᱮᱸᱜᱟᱛ ᱟᱯᱟᱛ ᱠᱷᱟᱱ ᱠᱚ ᱪᱟᱞᱟᱜᱼᱟ ᱠᱟᱹᱢᱤ ᱥᱮᱡ ᱛᱚ ᱚᱱᱛᱮ ᱠᱷᱚᱱ ᱠᱚ ᱨᱩᱣᱟᱹᱲ ᱞᱮᱱᱠᱷᱟᱡ ᱚᱲᱟᱜ ᱨᱮᱭᱟᱜ ᱛᱤᱱᱟᱹᱜ ᱜᱟᱱ ᱪᱚᱭ ᱠᱤᱨᱤᱧ ᱠᱮᱫ ᱠᱮᱫ ᱠᱩᱞᱟᱹᱣ ᱞᱮᱱ ᱪᱚᱝ ᱵᱟᱝ ᱪᱚᱝ ᱛᱚᱵᱮ ᱦᱟᱸᱰᱤ ᱯᱟᱹᱣᱨᱟᱹ ᱫᱚ ᱠᱩᱞᱟᱹᱜ ᱛᱟᱭ ᱜᱮ ᱚᱱᱟᱭ ᱜᱮ ᱧᱩ ᱟᱹᱜᱩ ᱜᱤᱫᱽᱨᱟᱹ ᱦᱮᱡ ᱠᱟᱛᱮᱫ ᱢᱮᱱ ᱧᱮᱞ ᱟᱫᱚ ᱩᱱᱤ ᱫᱚᱭ ᱜᱤᱫᱽᱨᱟᱹ ᱫᱚ ᱪᱮᱫ ᱮ ᱵᱩᱡᱷᱟᱹᱣ ᱠᱮᱫᱟ ᱱᱚᱝᱠᱟ ᱠᱟᱱ ᱜᱮ ᱯᱟᱥᱮᱡ
ᱟᱢ ᱛᱮᱦᱮᱧ ᱟᱢ ᱮᱢᱚᱜ ᱢᱮ ᱜᱟᱯᱟ ᱤᱧ ᱮᱢᱚᱜᱼᱟ ᱚᱱᱠᱟᱛᱮ ᱧᱩ ᱦᱤᱡᱣᱟᱜ ᱠᱟᱱᱟ ᱠᱚ ᱧᱩ ᱠᱟᱜ ᱠᱟᱱ ᱛᱮᱠᱚ ᱩᱱᱤ ᱫᱚ ᱩᱱᱤ ᱫᱚ ᱵᱟᱹᱲᱤᱡ ᱟᱜ ᱥᱮᱫ ᱜᱮ ᱢᱚᱦᱚᱰᱟᱭᱮᱱᱟ ᱫᱟᱜ ᱥᱤᱠᱷᱟᱱᱟ ᱢᱟ ᱵᱟᱭ